ᱦᱮᱞᱳ।
ᱦᱳᱭ ᱞᱟᱹᱭᱫᱤᱧ ᱟᱸᱚᱢᱚᱜ ᱠᱟᱱᱟ, ᱨᱚᱲ ᱠᱚ ᱤᱧᱟᱹᱜ?
ᱦᱮᱸ ᱟᱸᱡᱚᱢᱚᱜ ᱠᱟᱱᱟ।
ᱟᱪᱪᱷᱟ, ᱦᱳᱭ ᱛᱟᱦᱟᱞᱮ ᱪᱮᱫ ᱮᱢ ᱪᱤᱠᱟᱹᱭ-ᱟ ᱦᱤᱛᱚᱜ ᱫᱚ?
ᱦᱩᱸ ᱫᱩᱲᱩᱵ ᱵᱟᱲᱟ ᱦᱩᱭ ᱠᱟᱱᱟ। ᱯᱟᱲᱦᱟᱣ ᱦᱩᱭᱩᱜ ᱠᱟᱱ ᱜᱮᱭᱟ।
ᱯᱟᱲᱦᱟᱣ?
ᱦᱳᱭ।
ᱚ ᱟᱪᱪᱷᱟ। ᱟᱫᱚ ᱯᱟᱲᱦᱟᱣ ᱠᱟᱛᱮᱜ ᱪᱮᱫ ᱠᱚ ᱦᱩᱭᱩᱜᱼᱟ ᱛᱟᱦᱚᱞᱮ? ᱯᱟᱲᱦᱟᱣ ᱠᱟᱛᱮ ᱪᱮᱫ ᱠᱚ ᱦᱩᱭᱩᱜ-ᱟ ᱯᱟᱲᱦᱟᱜ ᱠᱟᱱ ᱫᱚᱯᱮ?
ᱟᱫᱚ ᱮᱢᱚᱱ ᱠᱟᱛᱷᱟᱢ ᱞᱟᱹᱭᱠᱟᱫᱮᱫᱟ ᱯᱟᱲᱦᱟᱣ ᱠᱟᱛᱮᱜ ᱫᱚ ᱪᱮᱫ ᱦᱳᱭᱳᱜ-ᱟ ᱱᱮᱛᱟᱨ ᱡᱩᱜᱽ ᱨᱮᱢᱟ ᱯᱟᱲᱦᱟᱣ ᱠᱟᱛᱮᱫ ᱫᱚ ᱛᱤᱱᱟᱹᱜ ᱠᱤᱪᱷᱩ ᱜᱟᱱ ᱦᱩᱭᱩᱜ ᱠᱟᱱᱟ। ᱟᱨ ᱟᱢ ᱢᱟ ᱚᱸᱰᱮᱢ ᱞᱟᱹᱭᱫᱟ ᱯᱟᱲᱦᱟᱣ ᱠᱟᱛᱮ ᱪᱮᱫ ᱦᱩᱭᱩᱜ-ᱟ᱾
ᱟᱪᱪᱷᱟ ᱟᱫᱚ ᱚᱱᱟᱜᱮ, ᱱᱚᱣᱟ ᱫᱚ ᱤᱧᱟᱹᱜ ᱢᱤᱫᱴᱟᱝ ᱠᱩᱠᱞᱤ ᱠᱟᱛᱷᱟ ᱠᱟᱱᱟ। ᱟᱫᱚ ᱯᱟᱲᱦᱟᱣ ᱠᱟᱛᱮᱫ ᱪᱮᱫ ᱦᱩᱭᱩᱜᱼᱟ? ᱚᱱᱟᱜᱮ, ᱢᱤᱫ ᱵᱟᱨ ᱼᱼ ᱠᱟᱛᱷᱟ ᱢᱟ ᱠᱟᱹᱴᱤᱡ ᱞᱟᱹᱭ ᱢᱮ।
ᱟᱫᱚ ᱱᱚᱣᱟ ᱨᱮᱱᱟᱜ ᱛᱮᱞᱟ ᱡᱩᱫᱤ ᱟᱵᱤᱱ ᱵᱤᱱ ᱠᱷᱚᱡᱚᱜ-ᱟ, ᱛᱟᱦᱚᱞᱮ ᱤᱧ ᱚᱠᱟ ᱞᱮᱠᱟᱧ ᱼᱼ ᱛᱮᱞᱟᱧ ᱮᱢᱟ ᱵᱤᱱᱟ ᱚᱱᱟ ᱵᱟᱹᱧ ᱵᱩᱡᱷᱟᱹᱣ ᱫᱟᱲᱮᱭᱟᱜ ᱠᱟᱱᱟ। ᱠᱟᱛᱷᱟᱱ ᱡᱩᱜᱽ ᱨᱮᱜᱮ ᱻ ᱚᱞᱚᱜ ᱯᱟᱲᱦᱟᱜ ᱥᱮᱬᱟ ᱠᱟᱛᱮᱫ ᱪᱮᱫ ᱦᱩᱭᱩᱜ-ᱟ, ᱚᱱᱟ ᱡᱩᱫᱤ ᱛᱮᱞᱟ ᱵᱤᱱ ᱠᱷᱚᱡᱚᱜ-ᱟ,
ᱟᱪᱪᱷᱟ, ᱦᱳᱭ। ᱱᱚᱣᱟ ᱫᱚ ᱢᱤᱫᱴᱟᱝ, ᱟᱹᱰᱤ ᱜᱮ ᱢᱤᱫᱴᱟᱝ ᱪᱮᱫ ᱼᱼ ᱟᱹᱰᱤ ᱜᱮ ᱱᱚᱣᱟ ᱫᱚ ᱟᱹᱰᱤ ᱠᱷᱟᱨᱟᱯ ᱛᱮᱞᱟ ᱦᱩᱭᱩᱜᱼᱟ। ᱠᱷᱟᱨᱟᱯ ᱛᱮᱞᱟ ᱫᱚ ᱵᱟᱝ ᱟᱨᱠᱤ। ᱱᱚᱶᱟ ᱛᱮᱞᱟ ᱮᱱ ᱫᱚ, ᱢᱤᱫᱴᱟᱝ ᱡᱟᱦᱟᱸᱭ ᱠᱩᱠᱞᱤ ᱦᱚᱲ ᱩᱱᱤᱭᱟᱜ ᱟᱹᱰᱤ ᱢᱟᱨᱟᱝ ᱢᱤᱫᱴᱟᱝ ᱞᱟᱡᱟᱣ ᱛᱟᱦᱮᱸ ᱫᱚᱨᱠᱟᱨ ᱠᱟᱱ ᱛᱟᱭᱟ ᱦᱮᱸ ᱥᱮ ᱵᱟᱝ?
ᱮᱠᱫᱚᱢ ᱮᱠᱫᱚᱢ।
ᱦᱳᱭ। ᱟᱫᱚ ᱼ ᱯᱟᱲᱦᱟᱣ ᱫᱚ ᱥᱟᱹᱨᱤ ᱜᱮ ᱱᱚᱝᱠᱟᱱ ᱡᱤᱱᱤᱥ ᱠᱟᱱᱟ ᱡᱟᱦᱟᱸ ᱫᱚ, ᱮᱸᱜ ᱟᱹᱰᱤ ᱦᱚᱲᱜᱮ ᱵᱟᱝᱠᱚ ᱵᱩᱡᱽ ᱫᱟᱲᱮᱭᱟᱜ ᱠᱟᱱᱟ, ᱢᱤᱫ ᱢᱤᱫ ᱦᱚᱲ ᱱᱚᱝᱠᱟ ᱧᱮᱞᱚᱜᱚᱜ ᱠᱟᱱᱟ ᱟᱛᱳ ᱠᱚᱨᱮ ᱢᱤᱫᱴᱟᱝ ᱵᱟᱨᱭᱟ ᱜᱤᱫᱽᱨᱟᱹ। ᱟᱹᱰᱤ ᱜᱟᱱ ᱜᱮ ᱯᱟᱲᱦᱟᱣ ᱠᱚ ᱵᱟᱹᱜᱤ ᱠᱟᱜᱼᱟ।
ᱦᱳᱭ। ᱟᱫᱚ ᱩᱱᱠᱩ ᱠᱤ ᱠᱚ ᱵᱩᱡᱷᱟᱹᱣᱟ ᱡᱮ, ᱯᱟᱲᱦᱟᱣ ᱫᱚ ᱛᱤᱱᱟᱹᱜ ᱴᱟ ᱞᱟᱹᱠᱛᱤ ᱛᱟᱦᱮᱸ ᱞᱮᱱ ᱛᱟᱵᱚᱱᱟ ᱢᱮᱱᱛᱮ। ᱱᱤᱛᱚᱜ ᱵᱳᱞᱛᱳ ᱵᱟᱠᱚ ᱵᱩᱡᱷᱟᱹᱣ ᱫᱟᱲᱮᱭᱟᱜ ᱠᱟᱱᱟ ᱠᱚ ᱦᱟᱸᱜ।
ᱦᱳᱭ। ᱟᱫᱚ ᱩᱱᱠᱩ ᱢᱟᱧ ᱧᱮᱞᱮᱫ ᱠᱚᱣᱟᱻ ᱟᱫᱚ ᱦᱳᱭᱛᱚ ᱩᱱᱠᱩ ᱫᱚ ᱠᱟᱹᱴᱤᱡ ᱱᱤᱛᱚᱜ ᱫᱚ ᱵᱚᱦᱚᱜ ᱦᱟᱛᱟᱝ ᱠᱚᱦᱚᱸ ᱠᱟᱹᱴᱤᱡ ᱟ ᱼᱼ ᱦᱩᱵᱤᱧ ᱧᱚᱜ ᱜᱮ ᱛᱟᱠᱚᱣᱟ ᱚᱱᱠᱟ ᱜᱮ ᱠᱟᱹᱴᱤᱡ᱾ ᱟᱨ ᱩᱱᱟᱹᱜ ᱵᱟᱝ ᱫᱟᱹᱨᱭᱟᱹ ᱛᱟᱠᱚᱣᱟ ᱟᱨᱠᱤ ᱱᱚᱝᱠᱟᱱ ᱠᱟᱛᱷᱟ। ᱟ ᱧᱮᱞ ᱢᱟᱧ ᱧᱮᱞᱮᱫ ᱠᱚᱣᱟ ᱟᱹᱰᱤ ᱨᱟᱹᱥ ᱠᱟᱹᱨᱮ ᱢᱮᱱᱟᱜ ᱠᱚᱣᱟ ᱢᱟᱱᱮ ᱚᱱᱠᱟ ᱠᱟᱹᱴᱤᱡ ᱚᱱᱠᱟ ᱵᱤᱛᱟᱹᱢᱟᱜ ᱢᱤᱫ ᱵᱟᱨ ᱠᱟᱹᱴᱤᱡ ᱠᱚ ᱠᱟᱹᱢᱤ ᱠᱚ ᱫᱟᱲᱮᱭᱟᱜ ᱠᱟᱱᱟ᱾ ᱟᱫᱚ ᱛᱟᱦᱚᱞᱮ ᱠᱟᱹᱢᱤ ᱠᱚᱠᱚ ᱪᱟᱞᱟᱣ ᱵᱟᱲᱟᱜ ᱠᱟᱱᱟ? ᱟ ᱛᱟᱦᱚᱞᱮ ᱦᱸᱚᱜ-ᱚᱭ ᱡᱮ ᱫᱩ ᱛᱤᱱᱥᱚ ᱴᱟᱠᱟ ᱦᱚᱸᱜ-ᱚᱭ ᱦᱩᱭᱩᱜ ᱠᱟᱱ ᱛᱟᱠᱚᱣᱟ ᱟᱫᱚ ᱛᱟᱦᱚᱞᱮ ᱵᱤᱨᱟᱴ ᱨᱟᱹᱥᱠᱟᱹ ᱜᱮᱠᱚ ᱵᱩᱡ ᱮᱫᱟ ᱱᱚᱝᱠᱟ ᱵᱤᱲᱤ ᱠᱷᱚᱨᱚᱪ, ᱠᱚᱦᱚᱸ ᱦᱩᱭ ᱜᱚᱫᱚᱜ ᱠᱟᱱ ᱛᱟᱠᱚᱣᱟ᱾ ᱛᱟᱦᱟᱞᱮ ᱟᱰᱤ ᱨᱟᱹᱥᱠᱟᱹ ᱦᱚᱸᱜᱼᱚᱭ ᱛᱚ ᱯᱚᱭᱥᱟ ᱧᱟᱢᱚᱜ ᱠᱟᱱᱟ ᱦᱚᱸᱜᱼᱚᱭ᱾ ᱮᱸ ᱢᱟᱱᱮ ᱵᱷᱟᱜᱮ ᱜᱮᱠᱚ ᱵᱩᱡ ᱮᱫᱟ ᱧᱮᱞᱮᱫ ᱠᱚᱣᱟᱹᱧ᱾
ᱚᱱᱟ ᱢᱟ ᱱᱤᱛ ᱠᱚ ᱠᱚᱨᱟᱣ ᱫᱟᱲᱭᱟᱜ ᱠᱟᱱᱟ᱾ ᱦᱟᱯᱮᱱ ᱫᱤᱱ ᱨᱮᱫᱚ ᱡᱮ ᱢᱤᱫᱴᱟᱝ ᱜᱤᱫᱽᱨᱟᱹ ᱜᱤᱫᱽᱨᱟᱹ ᱦᱩᱭ ᱞᱮᱱᱠᱷᱟᱱ ᱫᱚ ᱚᱱᱟ ᱡᱳᱨ ᱫᱚ ᱵᱟᱝ ᱪᱟᱜ ᱛᱟᱠᱚᱣᱟ ᱥᱮ᱾ ᱚᱱᱟ ᱱᱤᱛᱚᱜ ᱜᱮ ᱛᱤᱱᱥᱚ ᱴᱟᱠᱟ ᱫᱩ ᱴᱟᱠᱟ ᱠᱚ ᱨᱳᱡᱽᱜᱟᱨᱫᱟ ᱡᱚᱢ ᱫᱟᱠᱚ ᱚᱱᱟ ᱫᱚ ᱱᱤᱛ ᱜᱮ ᱧᱟᱢᱚᱜ ᱠᱟᱱᱟ ᱥᱮ᱾
ᱦᱳᱭ᱾ ᱦᱳᱭ ᱟᱫᱚ ᱱᱚᱝᱠᱟ ᱢᱤᱫ ᱵᱟᱨ ᱱᱚᱝᱠᱟ
ᱟᱨ ᱪᱟᱹᱠᱨᱤ ᱛᱮᱤᱧᱜ ᱪᱟᱹᱠᱨᱤ ᱧᱟᱢ ᱠᱮᱫᱟ ᱚᱱᱟ ᱫᱚ ᱟᱢᱟᱜ ᱫᱚ ᱵᱷᱚᱵᱤᱥᱥᱚᱛ ᱦᱚᱸᱻ ᱵᱷᱟᱜᱮ ᱜᱮ ᱤᱭᱟᱹᱜ ᱛᱟᱢᱟ᱾
ᱦᱳᱭ᱾ ᱟᱫᱚ ᱤᱧ ᱫᱚ ᱵᱟᱹᱧ ᱢᱮᱱᱟ ᱡᱮ ᱟᱢ ᱱᱚᱝᱠᱟ ᱪᱟᱹᱠᱨᱤ ᱜᱮ ᱧᱟᱢ ᱢᱮ᱾ ᱚᱞᱚᱜ ᱯᱟᱲᱦᱟᱣ ᱦᱩᱭᱩᱜ ᱠᱟᱱᱟ ᱥᱟᱹᱨᱤᱜᱮ ᱱᱚᱝᱠᱟᱱ ᱢᱤᱫᱴᱟᱝ ᱢᱮᱫ ᱰᱟᱦᱟᱨ ᱢᱟᱨᱼ ᱥᱟᱞ ᱨᱮᱱᱟᱜ ᱡᱟᱦᱟᱸ, ᱮᱸ ᱱᱚᱣᱟ ᱫᱚ ᱢᱤᱫᱴᱟᱝ ᱨᱟᱱ ᱞᱮᱠᱟᱱᱟᱜ ᱡᱤᱱᱤᱥ ᱠᱟᱹᱢᱤᱭᱟ ᱡᱟᱦᱟᱸ, ᱥᱟᱹᱨᱤᱜᱮ ᱱᱚᱣᱟ ᱨᱮᱱᱟᱜ ᱠᱟᱹᱢᱤ ᱫᱚ ᱟᱹᱰᱤ ᱢᱟᱱᱮᱼᱼ ᱡᱟᱦᱟᱱᱟᱜ ᱜᱮ ᱡᱩᱫᱤᱢ ᱠᱟᱹᱢᱤ ᱞᱟᱹᱜᱤᱫᱚᱜᱼᱟ ᱡᱟᱦᱟᱱᱟᱜ ᱜᱮ, ᱟᱢ ᱦᱚᱸᱜ- ᱚᱭ ᱡᱮ ᱱᱩᱠᱩ ᱠᱷᱮᱛ ᱵᱟᱹᱫᱽ ᱨᱮᱠᱚ ᱠᱟᱹᱢᱤ ᱠᱟᱱᱟ ᱯᱚᱭᱥᱟ ᱠᱚ ᱨᱳᱡᱽᱜᱟᱨ ᱫᱟ ᱱᱚᱸᱰᱮ ᱦᱚᱸ ᱢᱤᱫ ᱵᱟᱨ ᱠᱟᱛᱷᱟ ᱡᱩᱫᱤᱢ ᱢᱮᱱᱟ ᱚᱞᱚᱜ ᱯᱟᱲᱦᱟᱜ ᱫᱚ ᱱᱚᱰᱮ ᱦᱚᱸ ᱞᱟᱹᱠᱛᱤᱜ ᱠᱟᱱ ᱜᱮᱭᱟ᱾ ᱢᱤᱫᱢᱤᱫ ᱦᱚᱲᱼᱼ ᱱᱚᱝᱠᱟ ᱦᱤᱥᱟᱹᱵ ᱜᱮ ᱵᱟᱝᱠᱚ ᱵᱟᱲᱟᱭᱟ ᱾
ᱦᱳᱭᱛᱚ ᱦᱮᱸ ᱦᱮᱸ ᱾
ᱩᱱᱠᱩ ᱡᱩᱫᱤ ᱩᱱᱠᱩ ᱡᱩᱫᱤ ᱦᱚᱭᱛᱳ ᱱᱚᱜᱼᱚ ᱱᱚᱝᱠᱟ ᱡᱩᱫᱤᱢ ᱢᱮᱛᱟ ᱠᱚᱣᱟ ᱡᱮ ᱮᱸ ᱟᱢ ᱱᱩᱱᱟᱹᱜ ᱤᱭᱟᱹ ᱯᱚᱸᱪᱟᱥᱤ ᱴᱟᱠᱟᱢ ᱧᱟᱢ ᱮᱫᱟ ᱟᱫᱚ ᱩᱱᱤ ᱫᱚ ᱯᱚᱸᱪᱟᱥᱤ ᱢᱟᱱᱮ ᱛᱤᱱᱟᱹᱜ ᱵᱟᱨᱭᱟ ᱪᱚᱞᱞᱤᱥ ᱛᱟ ᱯᱳᱚᱨ ᱱᱚᱝᱠᱟ ᱟᱥᱤ ᱟᱨ ᱛᱤᱱᱟᱹᱜ ᱱᱚᱣᱟ ᱟᱨᱚ ᱞᱮᱠᱷᱟᱭᱟ ᱟᱫᱚ ᱛᱤ ᱞᱮᱠᱷᱟ ᱠᱮᱫᱟᱭ ᱟᱫᱚ ᱛᱤᱭᱳᱜ ᱱᱟ ᱟᱫᱚ ᱦᱟᱸᱰᱮ ᱯᱚᱸᱪᱟᱥᱤ ᱨᱮ ᱟᱫᱚ ᱛᱤᱭᱚᱜ ᱱᱟᱭ ᱱᱚᱜᱼᱚ ᱱᱚᱝᱠᱟ ᱾ ᱟᱫᱚ ᱛᱟᱦᱚᱞᱮ ᱱᱚᱰᱮ ᱦᱚᱸ ᱟᱢᱟᱜ ᱫᱚ ᱱᱚᱰᱮ ᱪᱮᱫ ᱞᱟᱜᱟᱣᱮᱱ ᱛᱟᱢᱟ?
ᱚᱱᱟ ᱜᱮᱛᱚ ᱠᱟᱛᱷᱟ ᱫᱚ ᱵᱟᱢ ᱵᱟᱰᱟᱭᱟ ᱥᱮ ᱾ ᱯᱚᱪᱟᱥᱤ ᱛᱤᱱᱤᱜ ᱛᱤᱱᱤᱜ ᱛᱤᱱᱤᱜ ᱯᱚᱪᱟᱥᱤ ᱦᱩᱭᱩᱜ ᱠᱟᱱᱟ ᱥᱮ ᱛᱤ ᱛᱤᱱᱤᱜ ᱛᱤᱱᱤᱜ ᱱᱚᱵᱵᱚᱭ ᱦᱩᱭᱩᱜᱼᱟ ᱤᱱᱤ ᱢᱟ ᱟᱫᱚ ᱦᱤᱥᱟᱹᱵ ᱡᱚᱠᱷᱟ ᱵᱟᱝᱠᱚ ᱵᱩᱡᱷᱟᱹᱣ ᱫᱟᱲᱮᱭᱟᱜ ᱠᱟᱱᱟ ᱚᱱᱟ ᱠᱷᱟᱹᱛᱤᱨ ᱛᱮᱜᱮ ᱛᱚ ᱚᱻ ᱚᱞᱚᱜ ᱯᱟᱲᱦᱟᱜ ᱫᱚ ᱟᱹᱰᱤ ᱡᱳᱨᱜᱮ ᱞᱟᱹᱠᱛᱤ ᱜᱮᱭᱟ ᱾
ᱦᱳᱭ ᱾ ᱟᱫᱚ ᱩᱱᱠᱩ ᱫᱚ ᱢᱮᱱᱠᱷᱟᱱ ᱟᱫᱚ ᱚᱱᱟᱦᱚᱸ ᱡᱩᱫᱤ ᱵᱟᱢ ᱜᱟᱱᱟ ᱱᱚᱸᱰᱮ ᱦᱚᱸ ᱟᱢᱟᱜ ᱡᱩᱫᱤᱢ ᱢᱮᱱᱟ ᱛᱟᱦᱚᱞᱮ ᱱᱚᱰᱮ ᱦᱚᱸ ᱟᱢᱟᱜ ᱚᱞᱚᱜ ᱯᱟᱲᱦᱟᱜ ᱨᱮᱱᱟᱜ ᱢᱤᱫᱴᱟᱝ ᱦᱮᱡ ᱮᱱ ᱛᱟᱢᱟ ᱱᱚᱰᱮ ᱡᱟᱦᱟᱸ ᱥᱮᱬᱟ ᱞᱟᱜᱼᱟ ᱾ ᱚᱱᱟ ᱚᱞᱚᱜ ᱯᱟᱲᱦᱟᱜ ᱱᱚᱰᱮ ᱠᱟᱹᱢᱤ ᱱᱚᱰᱮ ᱢᱤᱫᱴᱟᱝ ᱥᱟᱹᱨᱤᱜᱮ ᱱᱚᱰᱮ ᱢᱤᱫᱴᱟᱝ ᱟᱹᱜᱩᱭᱮᱫᱟᱭ ᱢᱮᱱᱛᱮ ᱾ ᱟᱢ ᱱᱚᱰᱮ ᱦᱚᱸ ᱱᱚᱣᱟ ᱦᱚᱸ ᱢᱟᱱᱮ ᱡᱟᱦᱱᱟᱜ ᱜᱮ ᱡᱩᱫᱤᱢ ᱪᱤᱠᱟᱹᱭᱟ, ᱟᱨ ᱥᱩᱫᱩ ᱪᱟᱹᱠᱨᱤ ᱥᱩᱢᱩᱝ ᱫᱚ ᱵᱟᱝ ᱦᱚᱜᱼᱚᱭ ᱟᱹᱰᱤ ᱦᱚᱲ ᱠᱚ ᱞᱮᱫᱟ ᱦᱚᱜᱼᱚᱭ ᱡᱩᱫᱤ ᱦᱚᱜᱼᱚᱭ ᱡᱟᱦᱟᱸ ᱯᱳᱭᱞᱳ ᱨᱮ ᱡᱟᱦᱟᱸ ᱠᱩᱠ-ᱠᱩᱠᱞᱤᱧ ᱫᱚᱦᱚ ᱠᱮᱫᱟ, ᱡᱮ ᱚᱞᱚᱜ ᱯᱟᱲᱦᱟᱣ ᱠᱟᱛᱮᱫ ᱪᱮᱫ ᱮᱢ ᱪᱤᱠᱟᱹᱭᱟ ᱪᱮᱫ ᱦᱩᱭᱩᱜᱼᱟ ᱚᱞᱚᱜ ᱯᱟᱲᱦᱟᱣ ᱠᱟᱛᱮᱫ? ᱚᱞᱚᱜ ᱯᱟᱲᱦᱟᱣ ᱠᱟᱛᱮ ᱦᱚᱜᱼᱚ ᱱᱚᱝᱠᱟ ᱪᱟᱹᱠᱨᱤ ᱵᱟᱝ ᱧᱟᱢᱚᱜ ᱠᱟᱱᱟ ᱢᱤᱫ ᱵᱟᱨ ᱦᱚᱜᱼᱚ ᱱᱚᱝᱠᱟ ᱦᱩᱭᱩᱜ ᱠᱟᱱ ᱜᱮᱭᱟ ᱛᱚ ᱫᱤᱥᱚᱢ ᱨᱮ ᱾ ᱟᱫᱚ ᱛᱟᱦᱚᱞᱮ ᱦᱚᱸᱜᱼ ᱚᱱᱟ ᱡᱩᱫᱤ ᱚᱱᱟ ᱠᱚ ᱡᱩᱫᱤ ᱠᱩᱠᱞᱤ ᱠᱚᱦᱚᱸ ᱮ ᱡᱩᱫᱤ ᱛᱟᱦᱮᱱ ᱛᱟᱢᱟ, ᱛᱟᱦᱚᱞᱮ ᱥᱟᱹᱨᱤ ᱜᱮ ᱱᱚᱣᱟ ᱫᱚ ᱢᱤᱫᱴᱟᱝ ᱟᱹᱰᱤ ᱢᱤᱫᱴᱟᱝ ᱵᱚᱠᱟᱢᱤ ᱢᱤᱫᱴᱟᱝ ᱠᱩᱠᱞᱤ ᱛᱟᱢ ᱥᱮ ᱟᱨ ᱵᱚᱠᱟᱢᱤ ᱩᱭᱦᱟᱹᱨ ᱪᱤᱱᱛᱟᱹ ᱠᱟᱱ ᱛᱟᱢᱟ ᱾
ᱟᱢ ᱡᱟᱦᱟᱱᱟᱜ ᱜᱮ ᱡᱩᱫᱤᱢ ᱠᱚᱨᱟᱣᱟᱢ ᱥᱮ ᱡᱟᱦᱟᱱᱟᱜ ᱜᱮᱢ ᱪᱤᱠᱟᱹᱭᱟ ᱱᱚᱣᱟ ᱫᱩ ᱱᱚᱣᱟ ᱟᱨᱠᱤ ᱫᱷᱟᱹᱨᱛᱤ ᱨᱮ ᱥᱮ ᱱᱚᱣᱟ ᱫᱩᱱᱤᱭᱟᱹ ᱨᱮ, ᱯᱨᱚᱛᱮᱠᱴᱤ ᱡᱤᱱᱤᱥ ᱢᱟᱱᱮ ᱥᱤᱠᱽᱠᱷᱟ ᱞᱟᱜᱟᱜᱼᱟ ᱚᱝᱠᱟᱱ ᱠᱟᱛᱷᱟ ᱾
ᱚᱞᱚᱜ ᱯᱟᱲᱦᱟᱜ ᱫᱚ ᱟᱹᱰᱤ ᱢᱟᱨᱟᱝ ᱢᱤᱫᱴᱟᱝ ᱤᱭᱟᱹ ᱞᱮᱠᱟᱱ ᱡᱤᱱᱤᱥ ᱜᱮ ᱠᱟᱱᱟ᱾
ᱦᱳᱭ, ᱟᱫᱚ ᱦᱚᱜᱼ ᱱᱩᱠᱩ ᱜᱤᱫᱽᱨᱟᱹ ᱦᱳᱭ ᱮᱠᱫᱚᱢ, ᱟᱫᱚ ᱦᱚᱜᱼᱚᱭ ᱢᱤᱫ ᱵᱟᱨ ᱦᱚᱲ ᱤᱧ ᱧᱮᱞᱮᱫ ᱠᱚᱣᱟ, ᱮ ᱱᱚᱜᱼᱚ ᱱᱚᱝᱠᱟ ᱡᱚᱠᱷᱚᱱ ᱠᱚ ᱮᱸ ᱯᱷᱮᱥᱵᱩᱠ ᱱᱚᱣᱟ ᱯᱷᱮᱥᱵᱩᱠ ᱦᱚᱣᱟᱴᱥᱮᱯ ᱮᱸ ᱡᱩᱜ ᱠᱟᱱ ᱛᱟᱵᱚᱱᱟ ᱾ ᱟᱫᱚ ᱛᱟᱦᱚᱞᱮ ᱱᱚᱣᱟ ᱠᱚ ᱫᱚ ᱢᱟ ᱢᱮᱱᱟᱜ ᱜᱮᱭᱟ ᱱᱚᱣᱟ ᱠᱚᱢᱟ ᱡᱷᱚᱛᱚ ᱦᱚᱲ ᱠᱚ ᱪᱟᱹᱞᱩᱭᱮᱫ ᱜᱮᱭᱟ ᱡᱟᱦᱟᱸ ᱞᱮᱠᱟ ᱠᱟᱛᱮᱜ ᱨᱮᱦᱚᱸ ᱦᱚᱭᱛᱚ ᱠᱷᱩᱞᱟᱹᱣ ᱠᱟᱱ ᱟᱹᱱᱤᱡ ᱜᱮᱭᱟ ᱾ ᱟᱫᱚ ᱢᱮᱱᱠᱷᱟᱱ ᱦᱚᱜᱼᱚᱭ ᱡᱮ ᱢᱤᱫᱴᱟᱝ ᱢᱮᱥᱮᱥ ᱟᱭᱟᱭ ᱥᱮ ᱢᱮᱥᱮᱥ ᱟᱭ᱾ ᱟᱫᱚ ᱦᱚᱸᱜᱼ ᱱᱟ ᱢᱮᱥᱮᱡᱽ ᱞᱟᱹᱜᱤᱫ ᱦᱚᱸ ᱟᱫᱚ ᱢᱟᱱᱮ ᱛᱤ ᱠᱚ ᱛᱷᱟᱨ ᱛᱷᱟᱨᱟᱜ ᱠᱟᱱᱟ ᱱᱚᱣᱟ ᱫᱚ ᱪᱮᱫᱞᱮᱠᱟ ᱠᱚ ᱚᱞᱟ ᱱᱚᱣᱟᱴᱟᱜ ᱫᱚ? ᱱᱚᱣᱟ ᱫᱚ ᱪᱮᱫᱠᱟ ᱠᱚ ᱚᱞᱟᱭᱟ? ᱦᱚᱜᱼᱚ ᱱᱚᱝᱠᱟᱱ ᱠᱟᱛᱷᱟ ᱢᱤᱫᱵᱟᱨ ᱠᱟᱛᱷᱟ ᱠᱚ ᱦᱤᱡᱩᱜ ᱠᱟᱱᱟ ᱟᱨᱠᱤ ᱠᱩᱠᱞᱤ ᱠᱟᱱᱟ ᱠᱚ ᱢᱤᱫ ᱵᱟᱨ ᱦᱚᱲ ᱾ ᱟᱫᱚ ᱛᱟᱦᱚᱞᱮ ᱦᱚᱜᱼᱚᱱᱟ ᱠᱚᱨᱮᱜ ᱦᱚᱸ ᱢᱤᱫᱴᱟᱝ ᱡᱟᱞᱟ ᱡᱚᱱᱛᱚᱱᱟ ᱦᱮᱸ ᱥᱮ ᱵᱟᱝ!
ᱦᱳᱭ ᱚᱱᱟ ᱾ ᱦᱚᱸ ᱚᱸᱰᱮ ᱦᱚᱸ ᱡᱮᱢᱚᱱ ᱢᱤᱫᱴᱟᱝ ᱚᱞᱚᱜ ᱯᱟᱲᱦᱟᱜ ᱨᱮᱱᱟᱜ ᱢᱤᱫᱴᱟᱝ ᱢᱤᱫᱴᱟᱝ ᱡᱤᱱᱤᱥ ᱦᱤᱡᱩᱜ ᱠᱟᱱ ᱜᱮᱭᱟ ᱾ ᱡᱮ ᱠᱟᱨᱚᱱ ᱱᱮᱛᱟᱨ ᱫᱚ ᱵᱟᱝᱞᱟ ᱛᱮᱦᱚᱸ ᱥᱮ ᱾ ᱚᱱᱮ ᱥᱟᱱᱛᱟᱲ ᱛᱮᱦᱚᱸ ᱵᱟᱝ ᱤᱝᱞᱤᱥ ᱛᱮ ᱦᱚᱸ ᱡᱟᱦᱟ ᱱᱟᱜ ᱜᱮ ᱚᱞᱟᱭ ᱠᱤᱱᱛᱩ ᱚᱞ ᱜᱮ ᱾ ᱢᱟᱱᱮ ᱚᱠᱠᱷᱚᱨ ᱜᱮ ᱵᱟᱭ ᱪᱤᱱᱦᱟᱹᱣ ᱞᱮᱠᱷᱟᱱ ᱩᱱᱤ ᱡᱤᱱᱤᱥᱮ ᱴᱟᱭᱯᱤᱝ ᱟᱭ ᱪᱤᱠᱟᱹᱛᱮ ᱦᱮᱸᱥᱮ ᱾ ᱚᱸᱰᱮ ᱦᱚᱸ ᱢᱤᱫᱴᱟᱝ ᱚᱞᱚᱜ ᱯᱟᱲᱦᱟᱜ ᱨᱮᱱᱟᱜ ᱢᱤᱫᱴᱟᱝ ᱤᱭᱟᱹ ᱡᱤᱱᱤᱥ ᱦᱤᱡᱩᱜ ᱠᱟᱱ ᱜᱮᱭᱟ ᱾
ᱦᱳᱭ, ᱟᱫᱚ ᱢᱤᱫ ᱠᱟᱛᱷᱟ ᱛᱮ ᱱᱚᱣᱟ ᱫᱚ᱾ ᱦᱮᱸ ᱥᱟᱹᱨᱤᱜᱮ ᱟᱹᱰᱤ ᱡᱳᱨ ᱜᱮ ᱞᱟᱹᱠᱛᱤ ᱠᱟᱱᱟ ᱦᱩᱸ᱾ ᱟᱫᱚ ᱦᱚᱜ-ᱚᱭ ᱢᱤᱫᱵᱟᱨ ᱜᱤᱫᱽᱨᱟᱹ ᱟᱫᱚ ᱱᱚᱝᱠᱟ ᱠᱚ ᱧᱮᱞᱚᱜᱚᱜ ᱠᱟᱱᱟ, ᱟᱫᱚ ᱢᱮᱱᱠᱷᱟᱱ ᱩᱱᱠᱩ ᱨᱮᱱ ᱟᱭᱳ ᱵᱟᱵᱟ ᱪᱮᱫ ᱠᱚ ᱵᱩᱡ -ᱛᱮ ᱟᱨᱥᱮ ᱟᱨ ᱟᱨ ᱵᱟᱝ ᱱᱚᱝᱠᱟ ᱦᱚᱸ ᱵᱟᱝ ᱡᱮ ᱟᱭᱳ ᱵᱟᱵᱟ ᱢᱮᱱ ᱛᱩᱞᱩᱡ ᱦᱚᱸ ᱢᱤᱫᱴᱟᱝ ᱵᱟᱨᱭᱟ ᱜᱤᱫ -ᱨᱟᱹᱧ ᱧᱮᱞᱮᱫ ᱠᱚᱣᱟ ᱡᱮ ᱱᱩᱠᱩ ᱫᱚ ᱢᱚᱴᱮ ᱵᱟᱠᱚ, ᱵᱟᱠᱚ ᱵᱩᱡ ᱫᱟᱲᱮᱭᱟᱜ ᱠᱟᱱᱟ ᱪᱮᱫ ᱦᱚᱸ᱾ ᱦᱮᱸ ᱟᱫᱚ ᱱᱚᱝᱠᱩ ᱜᱤᱫᱽᱨᱟᱹ ᱫᱚ ᱪᱤᱠᱟᱹ ᱞᱮᱠᱟᱛᱮ ᱠᱚ ᱵᱷᱟᱜᱤᱜᱼᱟ?
ᱵᱟᱝ ᱠᱮᱢ ᱡᱮ ᱚᱞᱚᱜ ᱯᱟᱲᱦᱟᱜᱮ ᱥᱷᱟᱹᱲᱤ ᱥᱮᱬᱟᱭ ᱫᱟᱭ ᱢᱟᱱᱮ ᱠᱟᱹᱢᱤ ᱠᱚ ᱵᱟᱭ ᱥᱮᱬᱟᱭᱮᱫᱟ ᱚᱱᱟ ᱦᱚᱸᱫᱚ ᱵᱟᱝ ᱾ ᱠᱟᱹᱢᱤ ᱦᱚᱸ ᱥᱮᱬᱟ ᱫᱚ ᱞᱟᱹᱠᱛᱤ ᱜᱮᱭᱟ ᱾ ᱵᱟᱝ ᱠᱷᱟᱱ ᱫᱚ ᱠᱷᱟᱹᱞᱤ ᱚᱞᱚᱜ ᱯᱟᱲᱦᱟᱣ ᱥᱮᱬᱟ ᱠᱟᱛᱮᱫ ᱫᱚ ᱵᱟᱝ ᱛᱚ ᱦᱩᱭᱩᱜ ᱛᱟᱢᱟ ᱥᱮ ᱤᱥᱤᱱ ᱫᱚ ᱦᱩᱭᱩᱜ ᱛᱟᱢ ᱜᱮ ᱚᱞᱚᱜ ᱯᱟᱲᱦᱟᱜ ᱮᱢ ᱥᱮᱬᱟᱭ ᱨᱮᱦᱚᱸ᱾
ᱦᱳᱭ᱾ ᱟᱫᱚ ᱱᱚᱣᱟ ᱦᱚᱸ ᱢᱤᱫᱴᱟᱝ ᱥᱟᱹᱨᱤ ᱠᱟᱛᱷᱟ ᱠᱟᱱ ᱜᱮᱭᱟ ᱡᱮ ᱥᱩᱫᱷᱩ ᱚᱞᱚᱜ ᱯᱟᱲᱦᱟᱣ ᱠᱟᱛ -ᱛᱮᱜ ᱦᱚᱸ ᱵᱟᱝ ᱦᱩᱭᱩᱜᱼᱟ ᱠᱟᱹᱢᱤ ᱦᱚᱸ ᱥᱮᱬᱟᱭ ᱦᱩᱭᱩᱜᱼᱟ ᱚᱞᱚᱜ ᱯᱟᱲᱦᱟᱣ ᱠᱟᱛᱮ ᱦᱮᱸ ᱱᱚᱝᱠᱟ ᱦᱳᱭᱛᱚ ᱟᱢᱮᱢ ᱚᱞᱚᱜ ᱯᱟᱲᱦᱟᱜ ᱠᱟᱱᱟ ᱢᱤᱫᱴᱟᱝ ᱵᱷᱟᱜᱤ ᱡᱟᱭᱜᱟ ᱨᱮ ᱵᱷᱟᱜᱤ ᱚᱠᱛᱚᱨᱮ ᱦᱳᱭᱛᱳ ᱟᱢ᱾ ᱚᱱᱠᱟᱢ ᱮ ᱚᱠᱛᱚ ᱦᱚᱭ ᱛᱚᱢ ᱤᱭᱟᱹ ᱦᱚᱪᱚ ᱠᱮᱜ-ᱟ ᱧᱟᱢ ᱦᱚᱸ ᱵᱟᱢ ᱧᱟᱢᱞᱟᱜᱼᱟ ᱾ ᱟᱫᱚ ᱛᱟᱦᱚᱞᱮ ᱟᱢ ᱛᱚ ᱥᱮᱭ ᱟᱫᱚ ᱚᱱᱟ ᱠᱟᱹᱢᱤ ᱡᱟᱭᱜᱟ ᱨᱮ ᱜᱮ ᱪᱟᱞᱟᱜ ᱦᱩᱭᱩᱜ ᱛᱟᱢᱟ ᱟᱫᱚ ᱩᱱ ᱛᱚ ᱡᱟᱦᱟᱸ ᱞᱮᱠᱟᱛᱮ ᱯᱚᱭᱥᱟ ᱛᱚ ᱨᱚᱡᱜᱟᱨ ᱦᱩᱭᱩᱜ ᱛᱟᱢᱟ ᱛᱟᱨ ᱢᱟᱱᱮ ᱟᱢ ᱫᱚ ᱠᱟᱹᱢᱤ ᱡᱟᱭᱜᱟ ᱨᱮ ᱪᱟᱞᱟᱜ ᱦᱩᱭᱩᱜ ᱛᱟᱢᱟ ᱾ ᱛᱟᱦᱚᱞᱮ ᱟᱫᱚ ᱩᱱ ᱚᱠᱛᱚ ᱨᱮ ᱛᱟᱦᱚᱞᱮ ᱟᱢᱟᱜ ᱟᱫᱚ ᱚᱱᱟ ᱠᱟᱹᱢᱤ ᱡᱟᱦᱟᱸ ᱟᱢ ᱥᱮᱬᱟ ᱟᱹᱜᱩ ᱞᱮᱜ᱾ ᱚᱱᱮ ᱚᱱᱟ ᱠᱟᱹᱢᱤ ᱨᱮᱱᱟᱜ ᱚᱸᱰᱮ ᱤᱭᱟᱹᱭ ᱮᱢ ᱛᱟᱢᱟ ᱾
ᱚᱞᱚᱜ ᱯᱟᱲᱦᱟᱜ ᱥᱮᱬᱟ ᱥᱮᱬᱟ ᱛᱮ ᱵᱟᱨᱭᱟᱜ ᱜᱮ ᱫᱚᱨᱠᱟᱨᱟ ᱠᱟᱹᱢᱤ ᱵᱚᱞᱮ ᱡᱟᱦᱟ ᱱᱟᱜ ᱠᱤᱪᱷᱩ ᱜᱮ ᱾ ᱡᱮ ᱠᱷᱟᱞᱤ ᱚᱞᱚᱜ ᱾ ᱚᱲᱟᱜ ᱤᱧ ᱥᱮᱬᱟ ᱠᱮᱫᱟ ᱱᱚᱣᱟ ᱛᱮ ᱜᱮ ᱡᱮ ᱤᱧᱟᱹᱜ ᱵᱷᱚᱵᱤᱥᱚᱛ ᱪᱟᱞᱟᱜ ᱛᱤᱧᱟᱹ ᱚᱱᱠᱟ ᱦᱚᱸ ᱵᱟᱝ᱾ ᱚᱱᱠᱟ ᱦᱚᱸ ᱚᱦᱚᱢ ᱫᱟᱲᱮ ᱠᱮᱭᱟ᱾
ᱦᱳᱭ᱾ ᱟᱫᱚ ᱡᱩᱫᱤᱢ ᱞᱟᱹᱭᱟ ᱡᱮ ᱱᱚᱣᱟ ᱫᱩᱱᱭᱟᱹ ᱨᱮ ᱪᱮᱜ ᱵᱟᱝ ᱫᱚᱨᱠᱟᱨᱟ ᱡᱷᱚᱛᱚ ᱜᱮ ᱫᱚᱨᱠᱟᱨᱟ᱾
ᱡᱷᱚᱛᱚ ᱢᱟ ᱫᱚᱨᱠᱟᱨ ᱜᱮᱭᱟ ᱟᱫᱚ ᱢᱟᱱᱮ ᱥᱚᱢᱚᱭ ᱥᱟᱛᱮ ᱡᱷᱚᱛᱚ ᱜᱮ᱾ ᱦᱟᱞ ᱢᱤᱞᱟᱹᱣ ᱠᱟᱛᱮᱜ ᱪᱟᱞᱟᱣ ᱜᱮ ᱦᱩᱭᱩᱜ ᱜᱮᱭᱟ᱾
ᱦᱳᱭ᱾ ᱢᱟᱱᱮ ᱡᱟᱜᱮ ᱢᱟᱱᱮ ᱟᱢ ᱡᱟᱦᱟᱸ ᱜᱮ ᱦᱩᱭᱩᱜ-ᱟ ᱡᱷᱚᱛᱚ ᱜᱮ ᱨᱮᱱᱟᱜ ᱜᱮᱼᱼ ᱮᱠᱥᱯᱨᱤᱭᱮᱱᱥ ᱡᱟᱦᱟᱸ ᱫᱚᱦᱚ ᱞᱟᱹᱠᱛᱤ ᱠᱟᱱ ᱜᱮᱭᱟ ᱮᱠᱟᱞ ᱜᱮ ᱮᱠᱫᱚᱢ ᱯᱩᱨᱟᱹ᱾ ᱟᱨ ᱵᱟᱠᱷᱟᱡ ᱫᱚ ᱚ ᱱᱚᱝᱠᱟ ᱦᱚᱲ ᱠᱚ ᱴᱷᱚᱠᱟᱣ ᱢᱮᱭᱟ ᱱᱚᱜ-ᱚᱸᱭ ᱡᱮ ᱡᱩᱫᱤᱢ ᱞᱟᱹᱭᱟ ᱮᱲᱮ ᱠᱟᱛᱷᱟ ᱞᱟᱹᱭ ᱥᱮ ᱥᱟᱨᱤ ᱠᱟᱛᱼᱼ ᱠᱷᱟᱞᱤ ᱭᱟᱜ ᱦᱚᱸᱜ-ᱚᱸᱭᱼᱼ ᱟᱢ ᱟᱫᱚ ᱦᱚᱸᱜ-ᱚᱭ ᱮᱲᱮ ᱠᱟᱛᱷᱟ ᱞᱟᱹᱭ ᱦᱚᱸ ᱟᱢ ᱥᱚᱢᱚᱭ ᱚᱠᱛᱚ ᱨᱮᱫᱚ ᱮᱲᱮ ᱠᱟᱛᱷᱟ ᱞᱟᱹᱭ ᱦᱚᱸ ᱦᱩᱭ ᱟᱢᱟ᱾ ᱞᱟᱹᱭ ᱞᱟᱹᱭ ᱫᱚᱨᱼᱼ
ᱦᱳᱭ ᱦᱮᱸ ᱦᱚ᱾ ᱠᱟᱨᱚᱱ ᱥᱚᱢᱚᱭ ᱥᱟᱛᱮ ᱡᱷᱚᱛᱚ ᱜᱮ ᱠᱤᱪᱷᱩ ᱠᱚᱨᱟᱣ ᱦᱩᱭᱩᱜ ᱛᱟᱢᱟ ᱡᱮ ᱟᱢ ᱫᱚ ᱥᱟᱨᱤ ᱠᱟᱛᱷᱟ ᱞᱟᱹᱭ ᱠᱟᱛᱮᱜ ᱢᱮᱜᱴᱟᱝᱼᱼ ᱟᱨ ᱡᱟᱦᱟᱸᱱ ᱡᱤᱱᱤᱥ ᱵᱷᱟᱜᱤ ᱡᱤᱱᱤᱥ ᱮᱢ ᱠᱚᱨᱟᱣᱟ ᱚᱱᱟ ᱦᱚᱸ ᱵᱟᱝ᱾ ᱦᱮᱲᱮ ᱠᱟᱛᱷᱟ ᱠᱤᱪᱷᱩ ᱞᱟᱹᱭ ᱠᱟᱛᱮᱜ ᱦᱚᱸ ᱢᱮᱜᱴᱟᱝ ᱵᱷᱟᱜᱤ ᱠᱟᱢᱤ ᱫᱚ ᱦᱩᱭᱩᱜ ᱜᱮᱭᱟ ᱚᱱᱟ ᱠᱷᱟᱹᱛᱤᱨᱼᱼ ᱥᱳᱢᱳᱭ ᱨᱮᱱᱟᱜ ᱛᱟᱞ ᱢᱤᱞᱟᱹᱣ ᱠᱟᱛᱮᱜ ᱡᱷᱚᱛᱚ ᱜᱮ ᱠᱚᱨᱟᱣ ᱦᱩᱭᱩᱜ-ᱟ᱾
ᱦᱳᱭ ᱮᱲᱮ ᱠᱟᱛᱷᱟ ᱫᱚ ᱢᱮᱱᱠᱷᱟᱱ ᱵᱷᱟᱜᱤ ᱡᱤᱱᱤᱥ ᱫᱚ ᱵᱟᱝ ᱠᱟᱱᱟ ᱮᱱᱛᱮ ᱨᱮᱦᱚᱸ ᱱᱚᱣᱟ ᱞᱟᱹᱠᱛᱤ ᱨᱮ ᱞᱟᱜᱟᱜ ᱠᱟᱱᱟ᱾
ᱦᱳᱭ ᱦᱳᱭ ᱦᱮᱸ᱾
ᱟᱫᱚᱼᱼ ᱱᱚᱜ-ᱚ ᱱᱚᱝᱠᱟ ᱜᱮ ᱞᱟᱠᱛᱤ ᱫᱚ ᱱᱚᱣᱟ ᱫᱩᱱᱤᱭᱟᱹ ᱨᱮᱫᱚ ᱱᱚᱣᱟ ᱫᱤᱥᱚᱢ ᱨᱮᱫᱚ ᱡᱷᱚᱛᱚ ᱜᱮ ᱞᱟᱠᱛᱤ ᱭᱟᱱᱟᱜ ᱡᱤᱱᱤᱥ ᱜᱮ ᱪᱟᱸᱫᱳ ᱵᱚᱸᱜᱟᱭᱼᱼ ᱛᱮᱭᱟᱨ ᱠᱟᱫᱟᱭ ᱥᱮ ᱢᱮᱱᱟᱜ-ᱟ ᱟᱨ ᱱᱚᱣᱟ ᱠᱚᱫᱚ ᱞᱟᱠᱛᱤᱜ-ᱟ᱾ ᱟᱨ ᱚᱱᱠᱟ ᱜᱮ ᱱᱤᱡᱮ ᱦᱚᱸ ᱚᱱᱟ ᱠᱚ ᱨᱮᱱᱟᱜᱼᱼ ᱢᱟᱱᱮ ᱪᱮᱜ ᱠᱚ ᱞᱟᱹᱭᱟ ᱜᱟᱵᱮ ᱛᱮᱜ ᱵᱩᱡᱷᱟᱹᱣ ᱞᱟᱠᱛᱤ ᱠᱟᱱᱟ᱾ ᱟᱨ ᱚᱱᱠᱟ ᱢᱚᱛᱚ ᱥᱳᱢᱳᱭ ᱚᱠᱛᱚ ᱥᱟᱶ ᱛᱟᱲᱟᱢ ᱞᱟᱠᱛᱤ ᱠᱟᱱᱟ᱾
ᱦᱳᱭ᱾
ᱦᱳᱭ᱾
ᱛᱟᱞᱮ ᱡᱚᱢ ᱵᱟᱲᱟ ᱠᱮᱜ ᱜᱮᱭᱟ ᱯᱮ ᱥᱮ ᱵᱟᱝ?
ᱦᱳᱭ ᱡᱚᱢ ᱵᱟᱲᱟ ᱠᱚᱫᱚ ᱦᱳᱭ ᱠᱟᱱᱟ᱾
ᱚ ᱦᱚᱸ ᱫᱟᱜ ᱵᱟᱲᱟ ᱠᱮᱜ-ᱟᱭ ᱥᱮ ᱵᱟᱝ ᱟᱯ ᱼᱯᱮ ᱥᱮᱜ ᱫᱚ?
ᱩᱸ ᱫᱟᱜ ᱫᱚᱭ ᱫᱟᱜ ᱠᱮᱜ-ᱟ ᱦᱚᱸᱜ-ᱚᱭ ᱠᱤᱪᱷᱩ ᱠᱷᱚᱱ ᱞᱟᱦᱟᱭ ᱜᱮᱭ ᱫᱟᱜ ᱠᱮᱜ-ᱟᱭ ᱛᱟᱯᱚᱨᱮ ᱫᱟᱜ ᱠᱟᱛᱮᱜ ᱦᱚᱸᱜ-ᱚᱭᱼᱼ ᱱᱤᱛᱚᱜ ᱫᱚ ᱪᱟᱸᱫᱳ ᱯᱩᱨᱟᱹᱭ ᱫᱤᱥᱟᱹᱜ ᱠᱟᱱᱟ ᱤᱯᱤᱞ ᱠᱚᱠᱚ ᱫᱤᱥᱟᱹᱜ ᱠᱟᱱᱟ ᱠᱟᱹᱴᱤᱡ᱾ ᱛᱮᱦᱮᱧ ᱱᱟᱦ ᱠᱟᱹᱴᱤᱡ ᱮ ᱪᱟᱸᱫᱳ ᱣᱟᱜ ᱢᱮᱫ ᱦᱟᱸ ᱫᱤᱥᱟᱹ ᱭᱮᱱ ᱛᱟᱭᱟ᱾
ᱟᱫᱚ ᱵᱟᱨᱭᱟ ᱜᱮ ᱞᱟᱹᱠᱛᱤ ᱭᱟ ᱛᱚ ᱮᱠᱟᱞ ᱫᱟᱜ ᱞᱮᱠᱷᱟᱱ ᱦᱚᱸ ᱛᱚᱼᱼ ᱱᱟᱠᱷᱟᱡ ᱥᱟᱦᱟᱱ ᱠᱚᱠᱚ ᱞᱚᱦᱚᱫ ᱠᱚᱜ ᱢᱟ ᱚᱱᱟ ᱦᱚᱸ ᱩᱸ ᱪᱤᱠᱟᱹ ᱛᱮᱢ ᱤᱥᱤᱱ ᱵᱟᱲᱟᱭ ᱭᱟ᱾ ᱥᱤᱛᱩᱝ ᱦᱚᱸ ᱞᱟᱠᱛᱤ ᱜᱮᱭᱟ ᱫᱟᱜ ᱢᱮᱥᱟ ᱥᱤᱛᱩᱢ᱾
ᱦᱳᱭ᱾ ᱦᱳᱭ ᱦᱳᱭ᱾ ᱟᱫᱚ ᱮᱸᱜ ᱟᱯᱮ ᱫᱚ ᱛᱟᱦᱚᱞᱮ ᱱᱚᱠᱟᱼᱼ ᱮᱸ ᱟᱛᱩ ᱫᱤᱥᱚᱢ ᱨᱮᱯᱮ ᱛᱟᱦᱮᱱ ᱠᱟᱱᱟ ᱥᱮ ᱱᱚᱝᱠᱟ ᱚ ᱚᱝᱠᱟ ᱥᱚᱦᱚᱨ ᱵᱟᱡᱟᱨ ᱠᱚᱨᱮ?
ᱟᱫᱚ ᱥᱚᱦᱚᱨ ᱨᱮᱜᱮ ᱛᱟᱦᱮᱸ ᱦᱳᱭᱳᱜ ᱜᱮᱭᱟ ᱟᱫᱚ ᱟᱛᱩ ᱫᱤᱥᱚᱢ ᱦᱮᱡ ᱦᱩᱭ ᱠᱟᱱᱟ ᱟᱫᱚ᱾ ᱦᱩᱲᱩ ᱠᱚ ᱠᱚ ᱨᱚᱦᱚᱭ ᱵᱟᱲᱟᱭ ᱦᱩᱭᱩᱜ ᱜᱮᱭᱟ ᱦᱟᱸᱜ᱾
ᱟᱪᱷᱟ᱾ ᱟᱸᱫᱚ ᱦᱳᱭ ᱱᱤᱦᱟᱹᱛ ᱜᱮ ᱞᱟᱠᱛᱤ ᱠᱟᱱ ᱜᱮᱭᱟ ᱨᱚᱦᱚᱭ ᱜᱚᱲᱚ᱾ ᱠᱚ ᱦᱚᱸ ᱚᱲᱟᱜ ᱨᱮᱱᱟᱜ ᱚᱲᱟᱜ ᱨᱮ ᱤᱭᱟᱹ ᱨᱮᱜᱮ᱾ ᱠᱟᱹᱢᱤ ᱫᱚ ᱞᱟᱞᱛᱤ ᱠᱟ ᱜᱮᱭᱟ᱾
ᱚ ᱦᱚᱸ ᱚᱞᱚᱜ ᱯᱟᱲᱦᱟᱣ ᱢᱟ ᱥᱮᱬᱟ ᱦᱩᱭᱩᱜ ᱠᱟᱱ ᱜᱮᱭᱟ ᱟᱫᱚ ᱢᱮᱱᱠᱷᱟᱱ ᱫᱚ ᱠᱟᱢᱤ ᱦᱚᱸ ᱫᱚᱨᱠᱟᱨ ᱜᱮᱭᱟ ᱛᱚ᱾
ᱦᱳᱭ᱾ ᱟᱫᱚᱜᱼᱼ ᱚᱞᱚᱜ ᱯᱟᱲᱦᱟᱣ ᱫᱚ ᱛᱟᱦᱚᱞᱮ ᱟᱫᱚ ᱱᱚᱝᱠᱟ ᱱᱮ ᱢᱩᱪᱟᱹᱫ ᱚᱠᱛᱚ ᱨᱮᱥᱮ ᱪᱮᱜ ᱞᱮᱠᱟ?
ᱦᱳᱭ ᱦᱳᱭ ᱢᱩᱪᱟᱹᱫ ᱚᱠᱛᱚ ᱞᱮᱠᱟᱜᱮ- ᱟᱫᱚ ᱚᱞᱚᱜ ᱯᱟᱲᱦᱟᱣ ᱢᱟ ᱵᱟᱝ ᱵᱩᱡ- ᱢᱩᱪᱟᱹᱫᱚᱜ ᱜᱮᱭᱟ ᱟᱫᱚ ᱮᱱᱛᱮ ᱨᱮᱦᱚᱸ ᱢᱩᱪᱟᱹᱫ ᱞᱮᱠᱟᱜᱮ ᱦᱳᱭ ᱟᱹᱜᱩ ᱠᱟᱱᱟ-
ᱦᱳᱭ ᱟᱫᱚ ᱱᱚᱣᱟ ᱦᱚᱸ ᱥᱟᱹᱨᱤᱜᱮ ᱱᱚᱣᱟ ᱦᱚᱸ ᱢᱤᱫᱴᱟᱝ ᱠᱟᱛᱷᱟ ᱠᱟᱱᱟ- ᱟᱫᱚ ᱱᱚᱜᱼᱚᱭ ᱛᱚ ᱱᱚᱜᱼᱚᱭ ᱡᱮ ᱟᱫᱚ ᱚᱞᱚᱜ ᱯᱟᱲᱦᱟᱣ ᱦᱩᱭᱩᱜ ᱛᱟᱵᱚᱱᱟ᱾ ᱦᱳᱭᱳᱜᱼᱟ ᱟᱫᱚ ᱚᱱᱟ ᱠᱚᱨᱮᱜ ᱫᱚ ᱟᱫᱚ ᱠᱟᱹᱣᱰᱤ ᱨᱮᱱᱟᱜ ᱠᱟᱛᱷᱟ ᱵᱮᱥᱤ ᱨᱚᱲᱟᱭ ᱦᱮᱸ ᱥᱮ ᱵᱟᱝ? ᱴᱟᱠᱟ ᱯᱩᱭᱥᱟᱹ ᱨᱮᱱᱟᱜ᱾
ᱦᱳᱭ ᱦᱳᱭ ᱠᱟᱹᱣᱰᱤ- ᱴᱟᱠᱟ ᱯᱩᱭᱥᱟᱹ ᱨᱮᱱᱟᱜ ᱜᱮ ᱡᱟᱹᱥᱛᱤ ᱫᱚ ᱞᱟᱜᱟᱜᱼᱟ ᱟᱫᱚ ᱢᱮᱱᱠᱷᱟᱱ ᱫᱚ ᱠᱚᱨᱟᱨ ᱠᱤᱪᱷᱩ ᱵᱟᱹᱱᱩᱜᱼᱟ᱾ ᱚᱱᱟ ᱫᱚ ᱮᱢ ᱛᱮᱜᱮ ᱦᱩᱭᱩᱜ ᱜᱮᱭᱟ᱾
ᱦᱳᱭ᱾ ᱦᱳᱭ᱾ ᱟᱨ ᱦᱳᱭ ᱞᱟᱜᱟᱜ ᱜᱮᱭᱟ ᱟᱨ ᱚᱝᱠᱟᱜᱮ ᱮᱸ ᱡᱩᱫᱤ ᱮᱸ ᱱᱚᱝᱠᱟ ᱚᱞᱚᱜ ᱯᱟᱲᱦᱟᱜ ᱥᱟᱶ ᱡᱚᱯᱲᱟᱣᱼᱮᱢ ᱛᱟᱦᱮᱸᱱᱟ ᱟᱫᱚ ᱟᱹᱰᱤ ᱠᱤᱪᱷᱩ ᱥᱮᱬᱟ ᱦᱚᱸ ᱥᱮᱬᱟᱜ ᱜᱮᱭᱟ ᱟᱹᱰᱤ ᱠᱤᱪᱷᱩ ᱟᱨ ᱱᱚᱸᱜᱼᱚᱭ ᱢᱟᱱᱮ ᱚᱱᱠᱟ ᱜᱮ ᱢᱤᱫ ᱦᱚᱲ ᱥᱟᱶ ᱨᱚᱲ ᱦᱩᱭᱩᱜ ᱠᱟᱱ ᱛᱟᱦᱮᱸᱱᱟ ᱰᱤᱜᱽᱨᱤ ᱱᱤᱭᱮ, ᱮᱸ ᱰᱤᱜᱽᱨᱤ ᱦᱚᱸ ᱟᱫᱚ ᱦᱚᱸᱜᱼᱚᱭ ᱡᱮᱢ ᱰᱤᱜᱽᱨᱤ ᱠᱟᱜ ᱠᱟᱱᱟ ᱟᱫᱚ ᱚᱱᱟ ᱰᱤᱜᱽᱨᱤ ᱪᱮᱫ ᱠᱟᱹᱢᱤᱨᱮ ᱞᱟᱜᱟᱜᱼᱟ? ᱥᱮ ᱦᱚᱸᱜᱼᱚᱭ ᱡᱮ ᱟᱵᱚ ᱢᱟ ᱱᱚᱸᱜᱼᱚᱭ ᱢᱟᱫᱽᱫᱷᱚᱢᱤᱠ ᱩᱪᱪᱚ ᱢᱟᱫᱽᱫᱷᱚᱢᱤᱠ ᱯᱟᱥ ᱠᱟᱛᱮᱜ ᱜᱮ ᱠᱳᱱᱳ ᱪᱟᱹᱠᱨᱤ ᱨᱮᱱᱟᱜ ᱯᱷᱚᱨᱚᱢ ᱵᱚᱱ ᱧᱟᱢᱮᱫᱼᱟ ᱛᱟᱦᱚᱞᱮ ᱟᱫᱚ ᱱᱚᱸᱜᱼᱚᱭ ᱰᱤᱜᱽᱨᱤ ᱠᱟ ᱛᱮ ᱨᱮᱱᱟᱜ ᱟᱸ ᱩᱱᱟᱹᱜ